ᱦᱮᱞᱳ
ᱦᱮᱞᱳ
ᱦᱚᱸ ᱟᱸᱡᱚᱢᱚᱜ ᱠᱟᱱᱟ ᱟᱸᱡᱚᱢᱚᱜ ᱠᱟᱱᱟ ᱦᱚᱸ ᱟᱸᱡᱚᱢᱚᱜ ᱠᱟᱱᱟ
ᱟᱪᱷᱟ ᱛᱟᱦᱚᱞᱮ ᱜᱚᱝᱠᱮ ᱞᱟᱹᱭ ᱵᱮᱱ ᱢᱟ?
ᱦᱩ ᱫᱟᱜ ᱡᱟ, ᱡᱟᱹᱲᱤᱱᱟᱜ ᱠᱷᱚᱱ ᱫᱚ ᱫᱟᱜ ᱫᱚ ᱥᱮᱛᱟᱜ ᱵᱮᱲᱮ ᱡᱟᱹᱲᱤ ᱞᱮᱼᱟ, ᱟᱫᱚ, ᱦᱮᱸ? ᱦᱮᱞᱳ
ᱦᱳᱭᱻ ᱟᱯᱮ ᱥᱮᱫ ᱱᱟᱜ ᱠᱷᱚᱵᱚᱨ
ᱦᱮᱸ ᱫᱟᱜ ᱡᱟᱹᱲᱤ ᱫᱚ ᱜᱚᱝᱠᱮ ᱠᱟᱹᱴᱤᱡ ᱦᱟᱞᱠᱟ ᱠᱟᱱ ᱜᱮᱭᱟ ᱦᱚᱞᱟ ᱛᱮᱦᱤᱧ ᱫᱟᱜ ᱫᱚ ᱾
ᱟᱪᱪᱷᱟ ᱟᱨ ᱛᱟᱦᱞᱮ, ᱚᱢᱵᱚ, ᱚᱢᱵᱟᱵᱚᱛᱤ ᱠᱚ, ᱪᱮᱫ ᱞᱮᱠᱟ ᱯᱮ ᱢᱟᱱᱟᱣ ᱠᱮᱫᱟ?
ᱦᱮᱸ, ᱢᱟᱱᱟᱣ ᱦᱳᱭᱮᱱ ᱜᱮᱭᱟ ᱜᱚᱝᱠᱮ, ᱢᱟᱱᱟᱣ ᱦᱳᱭᱮᱱ ᱜᱮᱭᱟ ᱮᱠᱷᱚᱱᱚ ᱢᱮᱱᱟᱜ ᱜᱷᱮᱸᱭᱟ ᱟᱫᱚ ᱧᱤᱸᱫᱟᱹ ᱠᱚᱻ ᱯᱤᱴᱷᱟᱹ ᱞᱟᱴᱷᱟ ᱠᱚ ᱦᱩᱭᱩᱜ ᱜᱮᱭᱟ ᱛᱚ ᱟᱯᱮ‌ ᱚᱱᱛᱮ?
ᱦᱚᱸ ᱱᱚᱱᱛᱮ ᱦᱚᱸ ᱢᱟᱱᱟᱣ ᱫᱚ ᱦᱩᱭᱱᱟ ᱯᱤᱴᱷᱟᱹ ᱞᱟᱴᱷᱟ ᱠᱚᱫᱚ ᱵᱟᱝ ᱦᱩᱭᱩᱜ ᱜᱮᱭᱟ ᱳᱭ ᱤᱧ ᱚᱱ ᱩᱞ ᱠᱟᱱᱴᱷᱟᱲ ᱠᱚᱜᱮ ᱡᱚᱢ ᱦᱩᱭᱩᱜ ᱜᱮᱭᱟ, ᱠᱷᱤᱡᱟᱹᱲᱤ ᱠᱚ᱾
ᱦᱮᱸ, ᱦᱮᱸ ᱦᱮᱸ ᱚᱱᱟᱱᱟᱜ ᱫᱤᱱ ᱠᱟᱜᱮ ᱫᱤᱱ ᱫᱚ, ᱚᱠᱟᱴᱟᱜ ᱫᱤᱥᱚᱢ ᱵᱟᱝ
ᱦᱚᱻᱚᱭ ᱦᱳᱭᱳ
ᱱᱤᱛᱚᱜ ᱫᱚ ᱡᱟ ᱦᱳᱠ ᱱᱤᱛᱚᱜ ᱫᱚ ᱪᱮᱫ ᱵᱩᱡᱳᱜ ᱠᱟᱱᱟ ᱱᱤᱛᱚᱜ ᱫᱚ ᱠᱟᱹᱡ ᱨᱮᱭᱟᱲ ᱜᱮ ᱫᱚᱦᱚ ᱠᱟᱫᱟ, ᱦᱚᱸ ᱦᱩᱭ ᱮᱱᱟ᱾
ᱦᱮᱸ ᱦᱮᱸ ᱦᱮᱸ ᱨᱮᱭᱟᱲ ᱫᱚ ᱨᱮᱭᱟᱲ ᱜᱮ ᱜᱚᱢᱠᱮ ᱦᱮᱸ ᱟᱹᱞᱤᱧᱟᱜ ᱦᱚᱸ
ᱛᱟᱦᱚᱞᱮ ᱜᱚᱝᱠᱮ ᱦᱳᱲᱩ ᱤᱛᱟᱹ ᱠᱚ ᱛᱤᱱᱟᱹᱜ ᱫᱷᱟᱹᱨᱤᱡ ᱵᱮᱱ ᱜᱤᱬᱤ ᱥᱟᱹᱛ ᱠᱮᱫᱟ?
ᱵᱟᱝ ᱮᱠᱷᱚᱱ ᱫᱚ ᱫᱮᱨᱤ ᱜᱮᱭᱟ ᱟᱞᱮ ᱥᱮᱫ ᱫᱚ ᱮᱠᱷᱚᱱ ᱯᱮ ᱪᱟᱸᱫᱚ ᱜᱤᱰᱤ ᱦᱩᱭᱩᱜ-ᱟ ᱾
ᱟᱪᱪᱷᱟ ᱟᱪᱪᱷᱟ ᱟᱪᱪᱷᱟ᱾
ᱜᱟᱹᱰᱤ ᱦᱩᱭᱩᱜᱼᱟ
ᱚᱸ ᱚᱸ
ᱟᱯᱮ ᱥᱮᱫ
ᱟ ᱪᱮᱫ ᱥᱮᱨᱢᱟ ᱡᱟᱹᱲᱤ ᱨᱮᱱᱟᱜ ᱫᱟᱜ ᱛᱮᱜᱮ ᱪᱟᱥᱚᱜ ᱜᱮᱭᱟ ᱥᱮ ᱢᱤᱱᱤ ᱨᱮᱱᱟᱜ ᱫᱟᱜ?
ᱦᱮᱸ ᱜᱚᱝᱠᱮ ᱥᱮᱨᱢᱟ ᱡᱟᱹᱲᱤ ᱵᱚᱨᱥᱟ ᱨᱮᱫᱚ ᱥᱮᱨᱢᱟ ᱡᱟᱹᱲᱤ ᱫᱚ ᱦᱩᱭᱩᱜ ᱜᱮᱭᱟ ᱵᱚᱞᱮ ᱟᱨ ᱵᱟᱠᱷᱟᱱ ᱠᱮᱱᱮᱞ ᱵᱷᱚᱨᱥᱟ ᱠᱮᱱᱮᱞ ᱢᱮᱱᱟᱜᱼᱟ ᱾ ᱠᱮᱱ ᱛᱮᱦᱚᱸ ᱪᱟᱥᱚᱜ ᱜᱮᱭᱟ ᱦᱮᱸ
ᱚᱸ
ᱦᱩᱸ
ᱦᱮ ᱟᱞᱮᱥᱮᱫ ᱫᱚ ᱡᱮᱢᱚᱱ ᱦᱩᱭᱩᱜ ᱠᱟᱱᱟ ᱵᱚᱨᱥᱟ ᱨᱮ ᱛᱚ ᱡᱩᱫᱤ ᱫᱟᱜ ᱵᱟᱭ ᱫᱟᱜᱟ ᱢᱤᱱᱤ ᱠᱚ ᱢᱮᱱᱟᱜᱼᱟ ᱚᱱᱟ ᱠᱚ ᱦᱟᱸᱜ ᱤᱭᱟᱹ ᱨᱮ ᱫᱟᱜ ᱪᱟᱥ ᱫᱚ ᱜᱟᱱᱚᱜ ᱜᱮᱭᱟ ᱦᱟᱸᱜ
ᱦᱳᱭ ᱵᱟᱨ ᱫᱷᱟᱣᱮ ᱪᱟᱥᱚᱜ-ᱟ, ᱱᱚᱱᱛᱮ ᱫᱚ ᱾ ᱤᱭᱟᱹᱨᱮ ᱪᱟᱥᱚᱜᱼᱟ ᱢᱤᱫ ᱫᱷᱟᱣ ᱱᱤᱭᱟᱹ ᱵᱚᱨᱥᱟ ᱨᱮ ᱢᱤᱫ ᱫᱷᱟᱣ ᱛᱟᱯᱚᱨᱮ ᱵᱳᱨᱳ ᱨᱮ
ᱦᱮᱸ ᱦᱮᱸ ᱡᱟ ᱥᱤᱛᱩᱝ ᱜᱚᱨᱚᱢ ᱫᱤᱱ ᱟᱨᱠᱤ
ᱦᱳᱭ ᱥᱤᱛᱩᱝ ᱫᱷᱚᱨᱚᱱ ᱫᱤᱱ ᱱᱚᱝᱠᱟᱱᱟᱜ
ᱟᱫᱚ ᱪᱟᱥ ᱫᱚ ᱪᱟᱥᱚᱜ ᱜᱮᱭᱟ ᱵᱟᱨ ᱫᱷᱟᱣ ᱵᱟᱝᱟ ᱫᱚ ᱵᱟᱝ ᱟᱫᱚ ᱦᱮᱸ ᱪᱮᱫ ᱵᱤᱱ ᱢᱮᱱᱫᱟ
ᱞᱟᱹᱭᱫᱟᱞᱤᱧ ᱢᱟᱱᱮ ᱦᱩᱲᱩ ᱪᱟᱥ ᱵᱟᱫᱮ ᱟᱨᱚ ᱱᱚᱝᱠᱟ ᱟᱱᱟᱡᱽ ᱯᱟᱹᱛᱤ ᱥᱚᱵᱽᱡᱤ ᱯᱟᱹᱛᱤ ᱠᱚ ᱪᱟᱥᱚᱜ ᱜᱮᱭᱟ
ᱵᱟᱝ ᱵᱟᱝ ᱟᱞᱮ ᱥᱮᱫ ᱫᱚ ᱵᱟᱝ ᱟᱞᱮᱥᱮᱫ ᱫᱚ ᱠᱷᱟᱹᱞᱤ ᱦᱩᱲᱩ ᱜᱮ ᱪᱟᱥᱚᱜᱼᱟ ᱥᱚᱵᱽᱡᱤ ᱠᱚᱫᱚ ᱵᱟᱠᱚ ᱪᱟᱥᱜᱮᱭᱟ ᱚᱠᱚᱭ
ᱟᱪᱪᱷᱟ, ᱚᱱᱟ ᱵᱟᱫᱮ ᱛᱩᱲᱤ ᱛᱤᱞᱢᱤᱧ ᱚᱱᱟ ᱠᱚ?
ᱦᱚᱸ ᱛᱩᱲᱤ ᱠᱚᱫᱚ ᱦᱩᱭᱩᱜ ᱜᱮᱭᱟ ᱛᱩᱲᱤ ᱠᱚᱠᱚ ᱞᱟᱜᱟᱣ ᱜᱮᱭᱟ ᱛᱩᱲᱤ ᱛᱟᱨᱯᱚᱨᱮ ᱛᱤᱞ ᱡᱟᱦᱟᱸ ᱞᱟᱛᱟᱣ ᱜᱮ ᱠᱚ ᱛᱟᱨᱯᱚᱨᱮ ᱱᱮᱛᱟᱨ ᱫᱚ ᱟᱵᱟᱨ ᱤᱭᱟᱹ ᱦᱚᱸᱠᱚ ᱠᱚᱨᱟᱣ ᱜᱮᱭᱟ ᱦᱳᱭ ᱦᱳᱭ ᱟᱨ ᱱᱮᱛᱟᱨ ᱫᱚ ᱵᱚᱞᱮ ᱟᱹᱰᱤ ᱡᱟᱭᱜᱟ ᱠᱚᱨᱮ ᱧᱮᱞᱚᱜ ᱠᱟᱱᱟ ᱡᱮ ᱥᱚᱥᱟ ᱠᱚᱠᱚ ᱞᱟᱜᱟᱣᱫᱟ ᱟᱨ ᱵᱟᱦᱟ ᱠᱚᱠᱚ ᱞᱟᱜᱟᱣᱫᱟ᱾
ᱦᱳᱭ ᱵᱟᱦᱟ ᱦᱚᱸ ᱪᱟᱥ ᱞᱮᱱᱠᱷᱟᱱ ᱫᱚ ᱦᱩᱭᱩᱜᱼᱟ, ᱟᱫᱚ ᱪᱮᱫ ᱠᱟᱹᱡ ᱠᱷᱴᱟᱞᱤ ᱢᱮᱱᱟᱜᱼᱟ ᱠᱤᱱᱛᱩ ᱠᱟᱹᱣᱰᱤ ᱦᱚᱸ ᱢᱮᱱᱟᱜᱼᱟ ᱚᱱᱠᱟ ᱜᱮ
ᱦᱮᱸ ᱛᱚ
ᱦᱩᱸ, ᱦᱳᱭ ᱚᱱᱟ ᱜᱮ ᱦᱩᱭᱩᱜ ᱠᱟᱱᱟ ᱠᱟᱛᱷᱟ ᱫᱚ ᱧᱮᱞ ᱢᱮ ᱪᱮᱫ ᱞᱮᱠᱟᱢ ᱠᱷᱟᱴᱟᱣ ᱫᱟᱲᱮᱭᱟᱜᱼᱟ ᱚᱱᱠᱟ ᱠᱚᱨᱟᱣ ᱵᱷᱟᱜᱮᱭᱟ᱾ ᱵᱟᱠᱷᱟᱡ ᱪᱟᱥ ᱠᱟᱛᱮᱫ ᱵᱟᱢ ᱠᱷᱟᱴᱟᱣ ᱫᱟᱲᱮᱭᱟᱜᱼᱟ ᱵᱮᱠᱟᱨ ᱴᱟᱠᱟ ᱴᱟᱜ ᱤᱱᱵᱷᱮᱥᱴᱟᱜ ᱜᱮ ᱢᱚᱱᱮ ᱵᱮᱠᱟᱨᱠᱟ ᱜᱚᱫᱚᱜ ᱛᱟᱢᱟ ᱠᱟ. ᱣᱰᱤ ᱡᱤᱱᱤᱥ ᱴᱟᱜ ᱚᱱᱟ ᱱᱚᱱᱛᱮ ᱟᱵᱟᱨ
ᱦᱩᱸ ᱪᱮᱫ ᱮᱢ ᱞᱟᱹᱭᱮᱫᱟ?
ᱪᱟᱥ ᱠᱚ ᱴᱷᱤᱠ ᱴᱷᱟᱠ ᱧᱮᱞ ᱠᱟᱜ ᱜᱮ ᱛᱟᱦᱮᱱᱟᱢ
ᱦᱚᱸ ᱚᱱᱟ ᱢᱟ ᱫᱚ ᱠᱟᱛᱷᱟ ᱠᱟᱱ ᱜᱮ ᱚᱱᱟ ᱫᱚ ᱯᱩᱨᱟᱹ ᱮᱠᱵᱟᱨᱮ ᱦᱚᱸ ᱦᱚᱸ ᱚᱱᱟ ᱫᱚ ᱮᱠᱵᱟᱨᱮ ᱜᱮ ᱢᱟᱱᱮ ᱪᱮᱫ ᱤᱧ ᱞᱟ. ᱭᱟ ᱼᱼ ᱥᱤ ᱯᱚᱨ ᱛᱚᱞᱟ ᱜᱤᱰᱤ ᱯᱚᱨ ᱚᱱᱟ ᱨᱮᱱᱟᱜ ᱯᱩᱨᱟᱹ ᱢᱟᱱᱮ ᱪᱮᱫ ᱤᱧ ᱞᱟᱹᱭ-ᱟ ᱼᱼ ᱵᱮᱥᱴᱷᱤᱠ ᱧᱮᱞ ᱡᱚᱛᱱᱚ ᱞᱮᱱᱠᱷᱟᱱ ᱛᱚᱵᱮ ᱦᱟᱨᱟᱜᱼᱟ᱾ ᱦᱟᱨᱟ ᱯᱚᱨ ᱨᱚᱦᱚᱭ ᱼᱼ ᱤᱭᱟᱹ ᱦᱩᱲᱩ ᱦᱩᱭᱩᱜᱼᱟ। ᱦᱩᱲᱩ ᱟᱵᱟᱨ ᱨᱚᱦᱚᱭ ᱠᱟᱛᱮ ᱪᱮᱫ ᱨᱚᱦᱚᱭ ᱠᱟᱛᱮᱫ ᱚᱱᱟ ᱦᱚᱸ ᱴᱤᱴᱢᱮᱴ ᱢᱟᱱᱮ ᱪᱮᱫ ᱤᱧ ᱞᱟᱹᱭᱟ ᱵᱤᱱᱟ
ᱛᱤᱨᱤᱥᱟ ᱡᱩᱱ ᱦᱩᱞ ᱢᱟᱦᱟ ᱛᱚ ᱱᱚᱣᱟ ᱦᱩᱞ ᱢᱟᱦᱟ ᱨᱮ ᱪᱮᱫ ᱞᱮᱠᱟ ᱟᱯᱮ ᱯᱮ ᱢᱟᱱᱟᱣ ᱵᱟ ᱛᱟᱣ ᱛᱟᱵᱚᱱ ᱜᱮ ᱟᱵᱚᱣᱟᱜ ᱡᱮ ᱛᱤᱨᱤᱥᱮ ᱡᱩᱱ ᱼᱼ
ᱦᱩᱞ ᱢᱟᱦᱟ ᱫᱚ ᱜᱚᱝᱠᱮ ᱱᱚᱱᱛᱮ ᱫᱚ ᱦᱩᱭᱩᱜ ᱜᱮᱭᱟ। ᱱᱚᱱᱛᱮ ᱫᱚ ᱪᱮᱫ ᱞᱮ ᱟᱞᱮᱥᱮᱫ ᱫᱚ ᱱᱚᱸᱰᱮ ᱪᱮᱫ ᱞᱮ ᱠᱚᱨᱟᱣᱟ ᱢᱟᱱᱮ ᱟᱞᱮ ᱟᱛᱩ ᱨᱮ ᱡᱮᱴᱩᱠᱩ ᱞᱮ ᱠᱚᱨᱟᱣ ᱜᱮᱭᱟᱞᱮ᱾ ᱱᱚᱸᱰᱮ ᱫᱚ ᱦᱩᱭᱩᱜ ᱠᱟᱱᱟ ᱟᱞᱮᱫᱚ ᱢᱟᱱᱮ ᱯᱚᱛᱠᱟ ᱨᱟᱠᱟᱵ ᱨᱮᱜᱮ ᱦᱩᱞ ᱢᱟᱦᱟ ᱫᱚ ᱟᱵᱚᱣᱟᱜ ᱫᱚ ᱨᱟᱹᱥ ᱼᱼ ᱠᱟᱹ ᱨᱮᱱᱟᱜ ᱫᱤᱱ ᱫᱚ ᱵᱟᱝ ᱠᱟᱱᱟ ᱥᱮ। ᱚᱱᱟ ᱫᱚ᱾ ᱚᱱᱟ ᱦᱚ ᱸᱪᱮᱫ ᱟᱹᱛᱩ ᱨᱮ ᱡᱚᱛᱚᱜ ᱜᱮ ᱨᱟᱠᱟᱵ ᱦᱩᱭᱱᱟ ᱨᱟᱠᱟᱵ ᱦᱩᱭ ᱟᱛᱮ ᱤᱭᱟᱹ ᱦᱩᱭ ᱮᱱᱟ ᱵᱟᱥ ᱚᱱᱠᱟ ᱜᱮ। ᱟᱨ ᱠᱤᱪᱷᱩ ᱠᱤᱪᱷᱩ ᱡᱟᱭᱜᱟᱨᱮᱧ ᱧᱮᱞ ᱟᱠᱟᱫᱟ ᱨᱟᱹᱥᱠᱟᱹ ᱜᱮᱭᱟ ᱠᱚ ᱚᱱᱟ ᱫᱚ ᱩᱪᱤᱛ ᱵᱟᱝ ᱠᱟᱱᱟ᱾ ᱮᱠᱪᱩᱭᱮᱞᱤ ᱼᱼ ᱡᱮᱢᱚᱱ ᱦᱩᱞ ᱢᱟᱦ ᱨᱮ ᱡᱮᱢᱚᱱ ᱠᱤᱪᱷᱩ ᱠᱤᱪᱷᱩ ᱡᱟᱭᱜᱟ ᱨᱮ ᱠᱚ ᱮᱱᱮᱡ ᱥᱮᱨᱮᱧ ᱠᱚ ᱠᱚᱨᱟᱣ ᱜᱮᱭᱟ।
ᱚ ᱟᱫᱚ
ᱦᱚᱨᱟ ᱢᱚᱛᱚ ᱦᱩᱭᱩᱜᱼᱟ ᱧᱮᱞ ᱟᱵᱟᱨ ᱱᱮᱛᱟᱨ ᱦᱟ ᱫᱨᱮᱱ ᱜᱤᱫᱽᱨᱟᱹ ᱠᱚ ᱟᱯᱨ ᱥᱚᱵ ᱡᱩᱫᱤ ᱵᱟᱢ ᱠᱚᱨᱟᱣᱟ ᱚᱱᱟ ᱥᱚᱵ ᱼᱼ
ᱚᱲ ᱨᱟᱭᱟᱜ ᱠᱟᱱᱟ ᱡᱮ ᱵᱟᱝ ᱜᱟᱱᱚᱜᱼᱟ ᱢᱮᱱᱛᱮ।
ᱨᱚᱲ ᱥᱟᱱᱰᱮ ᱫᱚ ᱱᱚᱰᱮ ᱫᱚ ᱪᱮᱫ ᱦᱩᱭᱩᱜ ᱠᱟᱱᱟ ᱟᱢ ᱫᱚ ᱦᱳᱭᱛᱚ ᱟᱢ ᱟᱯᱱᱟᱨ ᱞᱮᱭᱟᱜ ᱠᱚ ᱟᱢ ᱴᱷᱤᱠ ᱟᱪᱷᱮ᱾ ᱟᱨ ᱢᱤᱫᱴᱮᱱ ᱚᱱᱟᱛᱮ ᱢᱟᱱᱮ ᱪᱮᱫ ᱤᱧ ᱧᱟᱭ ᱟᱢᱟ᱾ ᱠᱤᱪᱷᱩ ᱡᱟᱭᱜᱟ ᱨᱮ ᱦᱚᱲ ᱢᱮᱱᱟᱜ ᱠᱚᱣᱟ ᱧᱮᱞᱟᱢ ᱟᱢ ᱡᱩᱫᱤ ᱞᱟᱹᱭᱟᱢ ᱡᱮ ᱟᱯᱱᱟᱨ ᱫᱚ ᱯᱟᱲ ᱚᱞᱚᱜ ᱯᱟᱲᱦᱟᱣ ᱠᱚᱨᱟᱣ ᱠᱟᱛᱮ ᱟᱢ ᱫᱚ ᱵᱟᱲᱟᱭᱟᱢ ᱚᱠᱟᱴᱟᱜ ᱴᱷᱤᱠ ᱠᱟᱱᱟ ᱵᱟᱝ ᱠᱟᱱᱟ ᱵᱟᱲᱟᱭᱟᱢ ᱡᱚᱛᱷᱮᱥᱴᱚ। ᱟᱢ ᱡᱩᱫᱤ ᱞᱟᱹᱭ ᱟᱭᱟᱢ ᱛᱚᱠᱷᱚᱱ ᱢᱤᱫᱴᱮᱱ ᱜᱮ ᱠᱟᱛᱷᱟ ᱞᱟᱹᱭ ᱟᱢᱟ ᱪᱮᱫ ᱼᱼ ᱟᱢ ᱫᱚ ᱵᱟᱨ ᱯᱟᱛᱟ ᱯᱟᱲᱟᱣ ᱟᱠᱟᱱᱛᱮᱢ ᱵᱟᱹᱵᱩ ᱟᱹᱰᱤ ᱠᱤᱪᱷᱩ ᱟᱹᱰᱤᱜᱟᱱ ᱡᱤᱱᱤᱥᱮᱢ ᱥᱮᱬᱟᱣ ᱟᱠᱟᱫᱟ। ᱦᱚᱭᱛᱚ ᱟᱢᱫᱚᱢ ᱢᱚᱱᱮᱜ ᱼᱼ ᱠᱟᱱᱟ ᱟᱞᱮ ᱠᱷᱚᱱᱟᱜ ᱢᱟ ᱡᱟᱹᱥᱛᱤᱢ ᱢᱟᱨᱟᱝ ᱜᱮᱭᱟ ᱨᱟᱢ ᱠᱷᱚᱱᱟᱜ ᱫᱚ ᱟᱞᱮ ᱠᱷᱚᱱᱟᱜ ᱫᱚ ᱵᱮᱥᱤ ᱼᱼ ᱤᱢ ᱵᱟᱲᱟᱭ ᱜᱮᱭᱟ ᱟᱢᱚᱱ ᱤᱭᱟᱹ ᱦᱚᱸ ᱢᱚᱱᱮ ᱜᱮᱭᱟᱢ ᱤᱱᱟᱹ ᱦᱚᱸᱠᱚ ᱞᱟᱹᱭᱟ ᱵᱩᱡᱷᱟᱹᱣ ᱠᱮ ᱟᱢ ᱛᱚ। ᱟᱫᱚ ᱟᱠᱚ ᱫᱚ ᱞᱟᱦᱟ ᱠᱷᱚᱱᱟᱜ ᱚᱠᱟᱠᱚ ᱤᱡᱟᱹᱜ ᱟᱹᱜᱩ ᱟᱠᱟᱫᱟ᱾ ᱢᱟᱱᱮ ᱼᱼ ᱪᱤᱱᱛᱟᱹ ᱫᱚ ᱵᱟᱠᱚ ᱪᱤᱱᱛᱟᱹ ᱞᱮ ᱟ ᱡᱮ ᱠᱷᱟᱨᱟᱯ ᱵᱟᱹᱲᱤᱡ ᱦᱩᱭᱩᱜᱼᱟ ᱥᱮ ᱵᱷᱟᱜᱤ ᱦᱩᱭᱩᱜᱼᱟ। ᱚᱱᱟ ᱫᱚ ᱵᱟᱠᱚ ᱪᱤᱱᱛᱟᱹ᱾ ᱵᱩᱡᱷᱟᱹᱣ ᱠᱮ ᱟᱢ
ᱦᱮᱞᱳ
ᱦᱩᱸ ᱦᱩᱸ ᱟᱸᱡᱚᱢᱚᱜ ᱠᱟᱱᱟ ᱜᱚᱝᱠᱮ
ᱦᱮᱞᱳ
ᱦᱩᱸ ᱟᱸᱡᱚᱢᱚᱜ ᱠᱟᱱᱟ।
ᱦᱮᱞᱳ
ᱟᱸᱡᱚᱢᱚᱜ ᱠᱟᱱᱟ ᱞᱟᱹᱭ ᱢᱮ।
ᱦᱮᱞᱳ
ᱟᱸᱡᱚᱢᱚᱜ ᱠᱟᱱᱟ ᱟᱸᱡᱚᱢᱚᱜ ᱠᱟᱱᱟ।
ᱦᱮᱞᱳ
ᱞᱟᱹᱭᱫᱟᱹᱧ ᱟᱸᱡᱚᱢᱚᱜ ᱠᱟᱱᱟ ᱞᱟᱹᱭ ᱢᱮ। ᱦᱮᱞᱳ ᱦᱸ ᱟᱸᱡᱚᱢᱚᱜ ᱠᱟᱱᱟ ᱞᱟᱹᱭ ᱢᱮ।
ᱦᱮᱞᱳ
ᱦᱩᱸ ᱟᱸᱡᱚᱢᱚᱜ ᱠᱟᱱᱟ ᱞᱟᱹᱭ ᱢᱮ।
ᱚᱻ ᱟᱹᱞᱤᱧ ᱵᱟᱵᱮᱱ ᱵᱟᱹᱞᱤᱧ ᱟᱸᱡᱚᱢᱮᱫ ᱛᱟᱦᱮᱱ ᱛᱟᱦᱮᱱᱟ ᱟᱵᱮᱱᱟᱜ ᱨᱚᱲ।
ᱚ ᱞᱟᱹᱭᱫᱤᱧ ᱟᱹᱵᱤᱱ ᱫᱚ ᱡᱮ ᱞᱟᱹᱭ ᱠᱮᱫᱟ ᱵᱤᱱ ᱥᱮ ᱞᱟᱹᱭ ᱠᱮᱫᱟ ᱵᱤᱱ ᱥᱮ ᱪᱟ ᱠᱟᱛᱮ ᱦᱚᱳᱭ ᱛᱳ ᱟᱯᱱᱟᱨᱮᱢ ᱪᱟ ᱠᱟᱛᱮᱢ ᱞᱟᱹᱭᱟᱫ ᱠᱚᱣᱟ ᱢᱟᱱᱮ ᱟᱠᱚ ᱫᱚ ᱢᱚᱱᱮᱭᱟ ᱠᱚ ᱦᱚᱭᱛᱚ ᱟᱢ ᱯᱟᱲᱦᱟᱣ ᱟᱠᱟᱱᱟᱢ ᱵᱟᱨ ᱯᱟᱛᱟ ᱟᱢ ᱫᱚ ᱱᱚᱞᱮᱡᱽ ᱵᱮᱥᱤ ᱜᱮᱛ ᱛᱟᱢ ᱟᱞᱮ ᱠᱷᱚᱱᱟᱜ ᱦᱚᱭᱛᱚ ᱟᱢ ᱢᱚᱱᱮᱜ ᱠᱟᱱᱟᱢ ᱟᱢ ᱱᱤᱡᱮ ᱜᱮ ᱜᱮᱭᱟᱱᱤ ᱜᱮᱭᱟᱢ ᱯᱚᱱᱰᱤᱛ ᱜᱮᱭᱟᱢ, ᱟᱞᱮ ᱠᱷᱚᱱᱟᱜ ᱵᱮᱥᱤᱢ ᱵᱟᱲᱟᱭᱟ ᱚᱱᱟ ᱠᱷᱟᱹᱛᱤᱨ ᱤᱧ ᱱᱤᱭᱟᱹ ᱥᱚᱵ ᱠᱟᱛᱷᱟ, ᱛᱟᱦᱚᱞᱮ ᱱᱤᱭᱟᱹ ᱫᱚᱠᱚ ᱞᱟᱹᱭᱟ, ᱟᱫᱚ ᱞᱟᱹᱭ ᱟᱠᱚᱢ ᱡᱩᱫᱤ ᱵᱟᱠᱚ ᱟᱸᱡᱚᱢ ᱠᱷᱟᱱ ᱚᱱᱟ ᱫᱚ ᱟᱫᱚ ᱪᱮᱫ ᱨᱮᱦᱚᱸ ᱠᱚᱨᱟᱣ ᱨᱮᱱᱟᱜ ᱵᱟᱹᱱᱩᱜᱼᱟ, ᱦᱩᱸ ᱦᱩᱸ,
ᱦᱳᱭ ᱚᱱᱟᱜᱛᱮᱧ ᱞᱟᱹᱭᱫᱟ ᱵᱟᱠᱚ ᱵᱩᱡ ᱠᱷᱟᱱ ᱟᱫᱚ ᱪᱮᱫ ᱞᱟᱹᱭ ᱜᱟᱱᱚᱜᱼᱟ ᱞᱟᱹᱭ ᱦᱚᱸ ᱟᱫᱚ ᱵᱟᱭ ᱜᱟᱱᱚᱜᱼᱟ ᱧᱮᱞ ᱚᱠᱚᱭ ᱮ ᱵᱩᱡᱷᱟᱹᱜ ᱟᱭ ᱩᱱᱤ ᱵᱩᱡᱷᱟᱹᱣ ᱠᱟᱛᱮᱫ ᱞᱟᱵᱷ ᱢᱮᱱᱟᱜᱼᱟ, ᱚᱠᱚᱭ ᱵᱟᱭ ᱵᱩᱡᱷᱟᱹᱜᱼᱟ ᱩᱱᱤ ᱵᱩᱡᱷᱟᱹᱣ ᱠᱟᱛᱮ ᱞᱟᱵᱷ ᱵᱟᱹᱪᱩᱜ ᱟᱱᱤᱤᱡ,
ᱵᱟᱝ ᱵᱟᱝ ᱵᱟᱝ ᱵᱟᱝ ᱵᱟᱝ ᱟᱪᱪᱷᱟ ᱛᱟᱦᱚᱞᱮ ᱟᱨ ᱜᱚᱢᱠᱮ ᱱᱚᱣᱟ ᱚᱞ ᱪᱤᱠᱤ ᱪᱮᱫ ᱞᱮᱠᱟ? ᱯᱚᱪᱟᱨ ᱠᱷᱚᱱᱟᱜ ᱢᱮᱱᱟᱜᱼᱟ,
ᱵᱟᱝ ᱚᱞᱪᱤᱠᱤ ᱫᱚ ᱢᱮᱱᱟᱜᱼᱟ ᱟᱞᱮ ᱚᱲᱟᱜ ᱥᱩᱨ ᱨᱮ ᱢᱤᱫᱴᱟᱝ ᱮᱥᱮᱠᱟ ᱢᱮᱱᱟᱜᱼᱟ ᱢᱟᱱᱮ ᱮᱥᱮᱠᱟ ᱢᱤᱫᱴᱟᱝ ᱤᱭᱟᱹ ᱢᱮᱱᱟᱜᱼᱟ ᱤᱛᱩᱱ ᱟᱥᱲᱟ ᱢᱮᱱᱟᱜᱼᱟ ᱴᱷᱤᱠ ᱜᱮᱭᱟ ᱚᱸᱰᱮ ᱜᱮ ᱚᱞᱚᱜ ᱯᱟᱲᱦᱟᱜ ᱫᱚ ᱦᱩᱭᱩᱜ ᱜᱮᱭᱟ ᱠᱚ, ᱯᱟᱲᱦᱟᱣ ᱜᱮᱭᱟ ᱠᱚ ᱟᱫᱚ ᱢᱟᱡᱷᱮ ᱢᱚᱫᱽᱫᱷᱮ ᱪᱟᱞᱟᱣ ᱦᱩᱭᱩᱜ ᱤᱧ ᱫᱚ ᱦᱮᱸ ᱟᱫᱚ ᱚᱸᱰᱮ ᱵᱟᱝ ᱚᱱᱮ ᱥᱟᱭ ᱥᱤᱸᱜᱮ ᱢᱟᱦᱟ ᱨᱮ ᱠᱮᱞᱟᱥ ᱦᱩᱭᱩᱜ ᱜᱮᱫᱚ ᱥᱤᱸᱜᱮ ᱢᱟᱦᱟ,
ᱟᱪ ᱪᱟ ᱪᱟ ᱪᱟ ᱦᱩᱸ ᱛᱟᱦᱚᱞᱮ ᱟᱹᱰᱤ ᱱᱟᱯᱟᱭ ᱟᱹᱰᱤ ᱱᱟᱯᱟᱭ ᱟᱹᱰᱤ ᱱᱟᱯᱟᱭ ᱜᱮ ᱵᱩᱡᱷᱟᱹᱣ ᱱᱟ ᱨᱟᱹᱥᱠᱟᱹ ᱜᱮ ᱵᱩᱡᱷᱟᱹᱜ ᱠᱟᱱᱟ ᱡᱮ ᱵᱟᱝ ᱟᱵᱚ ᱚᱞᱪᱤᱠᱤ ᱦᱚᱸ ᱜᱚᱴᱟ ᱫᱤᱥᱚᱢ ᱜᱮ ᱯᱨᱚᱪᱟᱨ ᱠᱷᱚᱱᱟᱜ ᱪᱟᱞᱟᱜ ᱠᱟᱱᱟ ᱟᱨᱦᱚᱸ ᱜᱟᱛᱮ ᱠᱚ ᱥᱟᱶ ᱨᱚᱯᱚᱲ ᱦᱩᱭᱩᱜ ᱠᱟᱱ ᱜᱮᱭᱟ,
ᱦᱮ ᱪᱟᱞᱟᱜ ᱠᱟᱱᱛᱟᱞᱤᱭᱟ ᱦᱚᱸ ᱪᱟᱞᱟᱣ ᱫᱚ ᱧᱮᱞᱢᱮ ᱪᱟᱞᱟᱣ ᱫᱚ ᱪᱟᱞᱟᱜ ᱠᱟᱱ ᱜᱤᱭᱟ, ᱦᱳᱭ ᱦᱳᱭ ᱦᱳᱭ ᱱᱮᱛᱟᱨ ᱫᱚ ᱞᱟᱦᱟ ᱞᱮᱠᱟ ᱫᱚ ᱟᱫᱚ ᱟᱵᱚᱨᱮᱱ ᱱᱤᱡᱮ ᱫᱚ ᱛᱟᱭᱞᱚᱢ ᱨᱮᱫᱚ ᱵᱟᱹᱱᱩᱜ ᱠᱚᱣᱟ ᱱᱮᱛᱟᱨ ᱫᱚ ᱡᱟ ᱡᱚᱛᱚ ᱴᱩᱠᱩ ᱢᱟᱱᱮ ᱪᱮᱫ ᱤᱧ ᱞᱟᱹᱭᱟ, ᱟᱵᱚᱣᱟᱜ ᱱᱤᱭᱟᱹ ᱢᱟᱱᱮ ᱪᱮᱫ ᱤᱧ ᱞᱟᱹᱭᱟ ᱚᱞᱪᱤᱠᱤ ᱱᱤᱭᱟᱹ ᱵᱟᱲᱟᱭ ᱟᱠᱚ ᱡᱚᱛᱷᱮᱥᱴᱚ ᱦᱚᱲᱟᱜ ᱱᱤᱭᱟᱹ ᱨᱮᱱᱟᱜ ᱫᱚ ᱠᱟᱹᱡ ᱟᱵᱚ ᱥᱟᱱᱛᱟᱲ ᱠᱚᱣᱟᱜ ᱢᱩᱫᱽᱫᱷᱮ ᱚᱨᱡᱚ ᱢᱮᱱᱟᱜᱼᱟ, ᱱᱤᱭᱟᱹ ᱨᱮᱱᱟᱜ ᱜᱩᱨᱩᱛᱛᱚ ᱦᱚᱸ ᱢᱮᱱᱟᱜᱼᱟ ᱴᱷᱤᱠ ᱜᱮᱭᱟ ᱟᱨ ᱱᱤᱭᱟᱹ ᱫᱚ ᱟᱵᱚᱱᱟᱜ ᱱᱤᱡᱮᱨᱟᱜ ᱪᱮᱫ ᱟᱭᱳ ᱟᱲᱟᱝ ᱱᱤᱭᱟᱹ ᱫᱚ ᱥᱮᱬᱟ ᱨᱮᱱᱟᱜ ᱜᱮ ᱞᱟᱹᱠᱛᱤ
ᱦᱳᱭ ᱦᱳᱭ ᱦᱳᱭ ᱦᱳᱭ ᱥᱮᱬᱟ ᱞᱟᱹᱠᱛᱤ ᱠᱟᱱ ᱜᱮᱭᱟ ᱮᱠᱵᱟᱨᱮ ᱜᱮ,
ᱡᱷᱚᱛᱚ ᱠᱷᱚᱱ ᱢᱟᱨᱟᱝ ᱟᱨ ᱱᱤᱭᱟᱹ ᱫᱚ ᱮᱠᱵᱟᱨᱮ ᱜᱮ ᱦᱳᱭ ᱠᱟᱨᱚᱱ ᱱᱤᱡᱮᱨᱟᱜ ᱢᱟᱱᱮ ᱪᱮᱫ ᱤᱧ ᱞᱭᱟ ᱱᱤᱡᱮᱨᱟᱜ
ᱟᱫᱚ ᱠᱤᱪᱷᱩ ᱜᱚ ᱠᱤᱪᱷᱩ ᱜᱚ ᱠᱤᱪᱷᱩ ᱠᱤᱪᱷᱩ ᱦᱚᱲ ᱫᱚ ᱱᱚᱝᱠᱟ ᱜᱮᱠᱚ ᱞᱟᱹᱭ ᱦᱚᱪᱚᱭᱮᱫᱟ ᱡᱮ ᱥᱟᱱ ᱛᱟᱞᱤ ᱢᱤᱰᱤᱭᱟᱢ ᱛᱮ ᱯᱟᱲᱦᱟᱣ ᱠᱟᱛᱮᱫ ᱪᱮᱫ ᱦᱩᱭᱩᱜᱼᱟ,
ᱠᱳᱱᱚ ᱯᱚᱨᱤᱠᱟᱴᱷᱟᱢᱩ ᱦᱚᱸ ᱵᱟᱹᱱᱩᱜᱼᱟ ᱦᱮᱸ ᱚᱱᱟ ᱦᱚ ᱨᱚᱲ ᱟᱸᱡᱚᱢᱚᱜᱼᱟ,
ᱢᱮᱱ ᱤᱧᱟᱜ ᱫᱚ ᱱᱚᱰᱮ ᱫᱚ ᱢᱤᱫᱴᱟᱝ ᱜᱮ ᱠᱩᱠᱞᱤ ᱛᱤᱧ ᱠᱟᱛᱷᱟ ᱛᱤᱧ ᱤᱧᱟᱜ ᱫᱚ, ᱟᱢ ᱡᱩᱫᱤ ᱯᱟᱲᱦᱟᱣ ᱠᱟᱛᱮᱫ ᱱᱤᱡᱮᱨᱟᱜ ᱠᱟᱹᱢᱤᱨᱮ ᱵᱟᱢ ᱞᱟᱜᱟᱣᱼᱟ ᱚᱱᱟ ᱫᱚ ᱟᱢᱟᱜ ᱯᱷᱚ ᱵᱷᱩᱞ ᱠᱟᱱᱟ, ᱟᱢ ᱡᱩᱫᱤ ᱠᱟᱹᱢᱤᱨᱮ ᱵᱟᱢ ᱞᱟᱜᱟᱣ-ᱟ ᱤᱧ ᱡᱩᱫᱤ ᱥᱟᱵ ᱢᱮ ᱡᱟᱦᱟᱱᱟᱜ ᱛᱤᱜᱤᱧ ᱯᱟᱲᱦᱟᱜ, ᱥᱟᱱᱛᱟᱲᱤ ᱢᱰᱤᱭᱟᱢ ᱤᱧ ᱯᱟᱲᱦᱟᱜ, ᱵᱟᱝᱞᱟ ᱢᱤᱰᱤᱭᱟᱢ ᱤᱧ ᱯᱟᱲᱦᱟᱜ ᱡᱟᱦᱟᱱ ᱞᱤᱢᱤᱰᱤᱭᱟᱢ ᱛᱮᱜᱤᱧ ᱯᱟᱲᱦᱟᱜ ᱤᱧ ᱡᱩᱫᱤ ᱚᱱᱟᱴᱟᱜ ᱨᱮᱱᱟᱜ ᱵᱮᱵᱚᱦᱟᱨ ᱵᱟᱹᱧ ᱠᱚᱨᱟᱣᱟ ᱵᱟ ᱚᱱᱟ ᱨᱮᱱᱟᱜ ᱢᱤᱫᱴᱟᱝ ᱵᱮᱥ ᱴᱷᱤᱠ ᱡᱟᱭᱜᱟᱨᱮ ᱠᱟᱹᱢᱤ ᱨᱮ ᱵᱟᱹᱧ ᱞᱟᱜᱟᱣᱟ ᱚᱱᱟ ᱫᱚ ᱤᱧᱟᱹᱜ ᱵᱷᱩᱞ ᱠᱟᱱᱟ, ᱤᱧ ᱤᱧ ᱞᱟᱹᱭᱟ ᱡᱮ ᱱᱤᱭᱟᱹ ᱫᱚ ᱠᱟᱹᱢᱤ ᱨᱮᱱᱟᱜ ᱵᱟᱝ ᱠᱟᱱᱟ ᱴᱷᱤᱠ ᱜᱮᱭᱟ ᱱᱤᱭᱟᱹ ᱦᱩᱭᱩᱜ ᱠᱟᱱᱟ ᱢᱟᱨᱟᱝ ᱠᱟᱛᱷᱟ, ᱠᱟᱹᱢᱤ ᱨᱮᱱᱟᱜ ᱫᱚ ᱡᱷᱚᱛᱚᱣᱟᱜ ᱜᱮ ᱠᱟᱱᱟ ᱚᱱᱟ ᱫᱚ ᱱᱤᱡᱮ ᱫᱚ ᱧᱮᱞᱢᱮ ᱱᱚᱸᱰᱮ ᱠᱷᱚᱱᱟᱜ ᱢᱟᱨᱟᱝ ᱡᱤᱱᱤᱥ ᱫᱚ ᱦᱩᱭᱩᱜ ᱠᱟᱱᱟ ᱠᱟᱹᱢᱤ ᱫᱚ ᱟᱢ ᱴᱷᱮᱱ ᱵᱟᱭ ᱦᱤᱡᱩᱜᱼᱟ, ᱟᱢ ᱠᱟᱹᱢᱤ ᱴᱷᱮᱱᱮᱢ ᱪᱟᱜᱼᱟ ᱛᱚᱵᱮ ᱠᱟᱹᱢᱤᱢ ᱧᱟᱢᱟ,
ᱵᱟᱝ ᱵᱟᱝ
ᱵᱮᱥ ᱜᱮ ᱵᱩᱡᱷᱟᱹᱣᱱᱟ ᱨᱚᱲ ᱵᱟᱲᱟ ᱠᱟᱛᱮᱫ ᱨᱚᱯᱚᱲ ᱵᱟᱲᱟ ᱠᱟᱛᱮᱫ, ᱟᱨ ᱚᱠᱛᱚ ᱦᱚᱸ ᱵᱮᱥᱤ ᱵᱟᱹᱱᱩᱜ ᱛᱟᱞᱟᱝᱟ ᱡᱟᱱᱤᱪ ᱠᱷᱟᱱ ᱛᱟᱞᱮ ᱟᱨᱚ ᱢᱩᱪᱟᱹᱫ ᱛᱮ ᱟᱨ ᱢᱤᱫ ᱫᱷᱟᱣ ᱡᱚᱦᱟᱨ ᱟᱨᱦᱚᱸ ᱨᱚᱯᱚᱲ ᱦᱩᱭᱩᱜᱼᱟ᱾
ᱦᱚᱸ ᱦᱚᱸ ᱦᱚᱸ ᱦᱚᱸ ᱨᱚᱯᱚᱲ ᱫᱚ ᱦᱩᱭᱩᱜᱼᱟ ᱧᱮᱞ ᱢᱮ ᱦᱩᱯᱤᱫᱼᱼ
ᱦᱮᱸ ᱥᱟᱹᱜᱩᱱ ᱧᱤᱫᱟᱹ ᱛᱟᱞᱮ ᱜᱚᱝᱠᱮ᱾
ᱦᱮᱞᱳ